ᱛᱚ ᱵᱷᱟᱞᱮ ᱜᱮᱭᱟ᱾ ᱦᱮᱞᱳ ᱦᱮᱸ!
ᱢᱮᱱᱫᱟᱹᱧ ᱛᱮᱦᱮᱧ ᱫᱚ ᱪᱮᱫ ᱩᱛᱩ ᱦᱩᱭ ᱮᱱᱟ ᱛᱟᱦᱚᱞᱮ? ᱢᱮᱱᱫᱟᱹᱧ ᱚᱲᱟᱜ ᱨᱮ ᱛᱮᱦᱤᱧ ᱫᱚ ᱪᱮᱫ ᱩᱛᱩ ᱦᱩᱭᱱᱟ ᱛᱟᱦᱚᱞᱮ?
ᱦᱮᱸ
ᱦᱚ ᱞᱟᱹᱭᱫᱟᱧ ᱠᱟᱹᱴᱤᱡ ᱠᱟᱴᱟ - ᱠᱟᱴᱟ ᱟᱸᱡᱚᱢᱠᱟᱱᱟ᱾
ᱫᱟᱜ ᱵᱷᱟᱹᱡᱤ ᱥᱟᱶᱛᱮ, ᱚᱱᱠᱟ ᱛᱮ ᱛᱟᱦᱮᱸ ᱠᱟᱱᱟ ᱤᱭᱟᱹ ᱠᱚ ᱡᱷᱤᱸᱜᱟᱹ
ᱵᱷᱟᱹᱜᱤ ᱜᱮ
ᱠᱩᱞᱮᱫ ᱛᱟᱦᱮᱸᱱᱟ᱾
ᱛᱟᱦᱞᱮ ᱟᱢᱫᱚ ᱩᱛᱩ ᱠᱚ ᱢᱚᱫᱽᱫᱷᱮᱨᱮ ᱚᱠᱟᱴᱟᱜ ᱩᱛᱩ ᱫᱚ ᱡᱟᱹᱥᱛᱤᱢ ᱠᱩᱥᱤᱭᱟᱜ ᱜᱮᱭᱟ? ᱢᱮᱱᱫᱟᱹᱧ ᱩᱛᱩ ᱠᱚ ᱢᱚᱫᱽᱫᱷᱮᱨᱮ ᱚᱠᱟᱴᱟᱜ ᱩᱛᱩ ᱡᱟᱹᱥᱛᱤᱧ ᱠᱩᱥᱤᱭᱟᱜ ᱜᱮᱭᱟ? ᱟᱡᱚᱢ ᱧᱟᱢᱚᱜ ᱠᱟᱱᱟ?
ᱟᱲᱟᱝ ᱠᱚ ᱜᱮ
ᱢᱤᱫ ᱡᱟᱭᱜᱟ ᱛᱤᱸᱜᱩ ᱛᱮ ᱨᱚᱲ ᱛᱟᱞᱟᱝ ᱢᱮᱥᱮ ᱴᱷᱤᱠ ᱴᱷᱟᱠ ᱦᱮᱸ ᱟᱨ ᱡᱤᱞ ᱩᱛᱩ ᱠᱚᱫᱚ ᱵᱟᱢ ᱠᱩᱥᱤᱭᱟᱜ ᱛᱮ? ᱡᱤᱞ ᱩᱛᱩ ᱠᱚᱫᱚ ᱵᱟᱢ ᱠᱩᱥᱤᱭᱟᱜ ᱛᱮ?
ᱡᱤᱞ, ᱡᱤᱞ ᱩᱛᱩ ᱦᱚᱧ ᱠᱩᱥᱤᱭᱟᱜᱼᱟ, ᱠᱩᱥᱤ ᱫᱚ᱾ ᱟᱫᱚ ᱚᱱᱟ
ᱦᱮᱸ
ᱵᱟᱠᱟᱡ ᱚᱱᱠᱟ ᱦᱟᱯᱛᱟ ᱚᱱᱠᱟ ᱪᱷᱟᱲᱟ
ᱟᱨ ᱠᱤᱪᱩ ᱫᱤᱱ ᱞᱟᱦ ᱡᱟᱦᱟᱸ ᱚᱢᱵᱚᱵᱚᱛᱤ ᱦᱮᱸ ᱟᱸᱡᱚᱢ ᱟᱢ ᱛᱚ ᱠᱤᱪᱷᱩ ᱫᱤᱱ ᱞᱟᱦᱟ ᱚᱢᱵᱚᱵᱚᱛᱤ ᱯᱚᱨᱚᱵᱽ ᱫᱚ ᱯᱟᱨᱚᱢᱱᱟᱥᱮ ᱦᱮᱸ
ᱦᱮᱸ
ᱟᱫᱚ ᱟᱫᱚ ᱛᱚᱠᱷᱚᱱ ᱟᱞᱮ, ᱟᱞᱮ ᱟ ᱟᱹᱛᱩ ᱢᱟ ᱟᱹᱰᱤ ᱥᱟᱸᱜᱮ ᱦᱚᱲ ᱦᱮᱱᱟᱜ ᱠᱚᱣᱟ ᱟᱫᱚ᱾ ᱚᱛ ᱩᱴᱷᱟᱹ ᱢᱟᱱᱮ ᱡᱟᱦᱟᱸᱭ ᱥᱩᱠᱨᱤ ᱵᱚᱱᱫᱚ ᱢᱚᱴᱟᱢᱩᱴᱤ ᱢᱚᱬᱮ ᱜᱚᱴᱟᱝ ᱜᱚᱡ ᱞᱮᱫ ᱠᱚᱣᱟ ᱮᱱᱛᱮ ᱨᱮᱦᱚᱸ ᱚ ᱮᱱᱛᱮ ᱨᱮᱦᱚᱸ ᱦᱚᱲ ᱢᱚᱴᱟᱢᱩᱴᱤ ᱡᱤᱞᱛᱮ ᱵᱟᱝᱠᱚ ᱠᱩᱲᱟᱹᱜᱣ ᱠᱟᱱ ᱛᱟᱦᱮᱸᱟᱸᱦᱼᱟ ᱦᱮᱸᱥᱮ᱾ ᱟᱫᱚ ᱟᱫᱚ ᱢᱤᱫᱴᱟᱱ ᱦᱚᱲᱦᱚ ᱢᱚᱴᱟᱢᱩᱴᱤ ᱥᱩᱠᱨᱤ ᱡᱤᱞ ᱫᱚ ᱡᱚᱢ ᱦᱩᱭᱩᱜ ᱜᱮᱭᱟ, ᱛᱚ ᱟᱫᱚ᱾ ᱡᱚᱢ ᱵᱟᱲᱟ ᱦᱩᱭ ᱮᱱᱟ᱾ ᱟᱫᱚ ᱮᱴᱟᱜ ᱡᱤᱞ ᱠᱚ ᱢᱚᱫᱽᱫᱷᱮᱨᱮ ᱥᱩᱠᱨᱤ ᱡᱤᱞ ᱦᱚᱸ ᱡᱚᱢ ᱫᱚ ᱦᱩᱭᱩᱜ ᱜᱮᱭᱟ᱾
ᱟᱪᱪᱷᱟ
ᱦᱮᱸ ᱛᱟᱦᱚᱞᱮ ᱛᱟᱦᱞᱮ ᱠᱷᱟᱱ ᱜᱮ ᱦᱮᱸ ᱞᱟᱹᱭ ᱛᱟᱞᱟᱝ ᱢᱮ ᱦᱮᱸ ᱞᱟᱹᱭ ᱛᱟᱞᱟᱝ ᱢᱮ
ᱟᱞᱮ ᱱᱚᱱᱛᱮ ᱦᱚᱸ ᱚᱱᱠᱟᱜᱮ ᱫᱚᱢᱮ ᱠᱚ ᱡᱚᱢᱟ ᱩᱸ ᱛᱟᱦᱞᱮ ᱟᱢᱵᱚᱵᱚᱛᱤ ᱯᱟᱨᱚᱢ ᱯᱟᱨᱚᱢ ᱮᱱᱟ ᱛᱚᱠᱷᱚᱱ ᱟᱞᱮ ᱱᱚᱛᱮ ᱫᱚ ᱢᱤᱫᱴᱟᱝ ᱮᱸ ᱯᱚᱨᱚᱵᱽ ᱦᱩᱭᱩᱜ ᱜᱮᱭᱟ
ᱟᱪᱪᱷᱟ ᱟᱪᱪᱷᱟ
ᱠᱷᱟᱺᱫᱤᱨᱟᱱᱤ ᱯᱚᱨᱚᱵᱽ ᱛᱟᱦᱚᱞᱮ ᱚᱱᱟ ᱫᱚ ᱱᱚᱜᱼᱚᱭ ᱟᱥᱟᱲ ᱵᱚᱸᱜᱟ ᱨᱮᱱᱟᱜ ᱤᱭᱟᱹ ᱤᱨᱟᱹᱞ ᱚᱱᱠᱟ ᱤᱨᱟᱹᱞ ᱢᱟᱹᱦᱤᱛ ᱨᱮ ᱦᱩᱭᱩᱜᱼᱟ
ᱦᱮᱸ
ᱟᱫᱚ ᱫᱚᱢᱮ ᱠᱚ ᱦᱚᱲᱚᱜ ᱜᱮᱭᱟ ᱛᱟᱦᱚᱞᱮ ᱚᱱᱟ ᱚᱢᱵᱚᱵᱛᱤ ᱥᱚᱢᱚᱭ ᱜᱮ ᱟᱫᱚ ᱤᱧ ᱦᱚᱧ ᱪᱟᱞᱟᱣ ᱞᱮᱱ ᱛᱟᱦᱮᱸᱼᱟ ᱯᱚᱨᱚᱵᱽ ᱧᱮᱞ ᱫᱚ ᱡᱤᱞ ᱦᱟᱠᱳ ᱡᱚᱢ ᱤᱭᱟᱹ ᱟᱫᱚ ᱯᱚᱨᱚᱵᱽ ᱨᱮᱫᱚ ᱱᱚᱣᱟ ᱠᱚᱜᱮ ᱛᱚ ᱦᱩᱭᱩᱜᱼᱟ
ᱦᱮ ᱚᱱᱠᱟᱜᱮ ᱚᱱᱠᱟᱜᱮ ᱚᱱᱠᱟᱜᱮ ᱛᱟᱦᱞᱮ ᱯᱚᱨᱚᱵᱽ ᱮᱱᱮᱡ ᱫᱚ ᱦᱩᱭ ᱞᱮᱱᱟ ᱥᱮ ᱵᱟᱝ
ᱯᱚᱨᱚᱵᱽ ᱮᱱᱮᱡ ᱫᱚ ᱦᱩᱭ ᱞᱮᱱᱟ ᱫᱚᱢᱮ ᱦᱚᱲ ᱯᱚᱨᱚᱵᱽ ᱱᱤᱡᱮ ᱦᱚᱸ ᱮᱱᱮᱡ ᱦᱩᱭᱮᱱᱟ ᱤᱧᱦᱚᱧ ᱮᱱᱮᱡ ᱠᱮᱫᱟ ᱟᱨᱦᱚ ᱚᱱᱠᱟᱜᱮ ᱜᱟᱛᱮ ᱠᱚᱠᱚ ᱛᱟᱸᱦᱮ ᱠᱟᱱᱟ ᱮᱱᱮᱡ ᱠᱮᱫᱟ ᱠᱚ ᱜᱟᱛᱮ ᱥᱟᱶ ᱮᱱᱮᱡ ᱦᱩᱭᱮᱱᱟ ᱴᱟᱢᱟᱠ ᱠᱚᱦᱚᱸ ᱨᱩ ᱦᱩᱭᱮᱱᱟ
ᱚ
ᱵᱷᱟᱹᱜᱮ ᱜᱮ ᱨᱟᱹᱥᱠᱟᱹ ᱦᱩᱭᱮᱱᱟ
ᱟ ᱛᱟᱦᱚᱞᱮ ᱩᱱ ᱦᱤᱞᱳᱜ ᱡᱟᱦᱟᱸ ᱯᱚᱨᱚᱵᱽ ᱴᱟᱺᱰᱤᱢ ᱥᱮᱱᱞᱱᱟ ᱛᱤᱨᱮᱢ ᱥᱮᱱ ᱮᱱᱟ ᱛᱤᱱ ᱥᱮᱛ ᱛᱮᱢ ᱨᱩᱣᱟᱹᱲ
ᱥᱮᱱ ᱦᱩᱭ ᱞᱮᱱᱟ ᱚᱱᱠᱟ
ᱦᱮ ᱞᱮᱭ ᱵᱤᱱ
ᱯᱮᱲᱟ ᱛᱟᱦᱮᱸᱱ ᱛᱟᱨᱯᱚᱨᱮ ᱧᱮᱞ ᱧᱮᱞᱛᱮ ᱮᱱᱮᱡ ᱮᱱᱮᱡ ᱛᱮ ᱟᱹᱭᱩᱵ ᱠᱟᱛᱮᱜ ᱜᱮ ᱨᱩᱣᱟᱹᱲ ᱦᱩᱭᱮᱱᱟ ᱫᱚᱢᱮ
ᱟᱨ ᱛᱟᱦᱞᱮ ᱮᱠᱞᱟ ᱜᱮᱧ ᱪᱟᱞᱟᱣ ᱞᱮᱱᱟ ᱥᱮ ᱜᱟᱛᱮ ᱠᱚ ᱥᱟᱶ ᱥᱮ ᱚᱲᱟᱜ ᱦᱚᱲ ᱠᱚ ᱥᱟᱞ ᱥᱚᱸᱜᱮ ᱛᱚᱨᱟ ᱞᱮᱫ ᱠᱚᱣᱟ
ᱜᱟᱛᱮ ᱠᱚᱠᱚ ᱛᱟᱦᱮᱸ ᱠᱟᱱᱟ ᱠᱚ ᱚᱲᱟᱜ ᱦᱚᱲ ᱦᱚᱸᱠᱚ ᱪᱟᱞᱟᱣ ᱞᱮᱱᱟ ᱠᱚ ᱚᱲᱟᱜ ᱦᱚᱲ ᱦᱚᱧ ᱤᱫᱤ ᱞᱮᱫ ᱠᱚᱣᱟ ᱚᱱᱠᱟᱜᱮ ᱢᱮᱫᱴᱟᱝ ᱮ ᱢᱟᱢᱟᱭᱳ ᱢᱟᱢᱟᱭᱳ ᱤᱧᱨᱮᱱᱜᱮ ᱢᱟᱢᱟᱭᱳ ᱟᱫᱚ ᱛᱟᱦᱟ ᱛᱟᱦᱚᱞᱮ ᱟᱹᱰᱤ ᱫᱤᱱ ᱯᱚᱨᱮ ᱦᱤᱨᱤ ᱦᱮᱡ ᱟᱠᱟᱱᱟ ᱛᱟᱦᱚᱞᱮ ᱟᱫᱚ ᱫᱚᱢᱮᱭ ᱢᱤᱛᱟᱹᱧ ᱠᱟᱱ ᱛᱟᱦᱮᱸᱼᱟ ᱡᱮ ᱯᱚᱨᱚᱵᱽ ᱧᱮᱞ ᱞᱟᱝ ᱪᱟᱞᱟᱜᱼᱟ ᱯᱚᱨᱚᱵᱽ ᱧᱮᱞ ᱞᱟᱝ ᱪᱟᱞᱟᱜᱼᱟ ᱛᱟᱦᱚᱞᱮ ᱟᱫᱚ ᱤᱧ ᱦᱩᱧ ᱢᱮᱛᱟᱭ ᱠᱟᱱᱟ ᱛᱟᱦᱚᱞᱮ ᱦᱮᱸ ᱛᱟᱦᱚᱞᱮ ᱪᱚ ᱤᱧᱤᱧ ᱤᱫᱤ ᱢᱮᱭᱟ ᱤᱧ ᱞᱟᱝ ᱧᱮᱞ ᱟᱹᱜᱩ ᱦᱚᱪᱚ ᱢᱮᱭᱟ ᱪᱮᱫᱠᱟ ᱦᱩᱭᱩᱜᱼᱟ ᱟᱞᱮᱭᱟᱜ ᱠᱷᱟᱸᱫᱷᱟᱨᱟᱱᱤ ᱯᱚᱨᱚᱵᱽ
ᱚᱸ ᱢᱮᱛᱟᱜ ᱢᱮᱭᱟ ᱵᱷᱟᱜᱤ ᱥᱮ ᱵᱟᱹᱲᱤᱡ ᱯᱮᱲᱟ ᱦᱚᱲ
ᱟᱫᱚ ᱦᱮᱡ ᱠᱟᱛᱮᱫ ᱧᱮᱞ ᱧᱮᱞ ᱮᱸ ᱠᱷᱚᱱ ᱦᱮᱡ ᱠᱟᱛᱮᱫ ᱟᱫᱚ ᱢᱟᱢᱟᱭᱩ ᱢᱤᱛᱟᱹᱧ ᱠᱟᱱᱟ ᱫᱚᱢᱮ ᱫᱚᱢᱮ ᱦᱚᱲ ᱫᱚ ᱱᱚᱝᱠᱟᱱ ᱦᱚᱲ ᱫᱚ ᱤᱧᱫᱚ ᱛᱤᱥᱦᱚᱸ ᱵᱟᱹᱧ ᱧᱮᱞ ᱠᱟᱹᱣᱱᱤᱤᱡᱼᱟ ᱟᱸᱜ ᱟᱨ ᱱᱚᱝᱠᱟ ᱠᱚ ᱮᱱᱮᱡ ᱮᱫᱟ ᱫᱚᱢᱮ ᱠᱚ ᱮᱱᱮᱡ ᱮᱫᱟ ᱦᱚᱲ
ᱚ
ᱟᱫᱚ ᱛᱟᱦᱚᱞᱮ ᱤᱧᱦᱚᱧ ᱞᱟᱹᱭᱮᱫᱟ
ᱩᱱ ᱦᱤᱞᱚᱜ ᱫᱚ ᱯᱟᱞᱮᱱ ᱩᱱ ᱦᱚᱨᱚᱜ ᱫᱚ ᱯᱟᱞᱮᱱ ᱵᱟᱭ ᱫᱟᱬᱟ ᱟᱠᱟᱫᱟ
ᱩᱱ ᱦᱤᱞᱳᱜ ᱦᱚᱸᱭ ᱫᱟᱜ ᱠᱮᱫᱟ ᱫᱟᱜ ᱠᱮᱫᱟᱭ ᱯᱳᱭᱞᱳᱭ ᱫᱟᱜ ᱠᱮᱫᱟ ᱫᱟᱜ ᱛᱟᱨᱯᱚᱨᱮ ᱟᱫᱚ ᱦᱚᱲ ᱠᱚᱠᱚ ᱪᱟᱞᱟᱣᱱᱟ, ᱚᱱᱟᱜᱮ ᱢᱚᱱᱮ ᱦᱩᱭᱩᱜ ᱠᱟᱱ ᱛᱟᱦᱮᱸᱫᱼᱟ ᱱᱚᱝᱠᱟᱭ ᱫᱟᱜ ᱠᱮᱫᱟ ᱦᱚᱲ ᱠᱚᱠᱚ ᱪᱟᱞᱟᱜᱼᱟ ᱥᱮ ᱵᱟᱝᱠᱚ ᱪᱟᱞᱟᱜᱼᱟ ᱯᱚᱨᱚᱵᱽ ᱧᱮᱞ
ᱦᱮᱸ
ᱟᱨ ᱦᱚᱲᱠᱚ ᱛᱟᱦᱚᱞᱮ ᱚᱱᱠᱟ ᱫᱟᱜ ᱞᱮᱠᱷᱟᱱ ᱫᱚ ᱞᱮᱸᱡᱮᱛ ᱞᱚᱥᱚᱫ ᱨᱮ ᱨᱟᱹᱥᱠᱟᱹ ᱦᱚᱸᱛᱚ ᱮᱴᱠᱮᱴᱚᱬᱮ ᱨᱮᱭᱟᱜ
ᱦᱩᱸ
ᱟᱫᱚ ᱛᱟᱦᱚᱞᱮ ᱚᱱᱟ ᱠᱚ ᱪᱤᱱᱛᱟᱹ ᱚᱱᱟ ᱠᱚ ᱵᱷᱟᱵᱽᱱᱟ ᱦᱩᱭᱩᱜ ᱠᱟᱱ ᱛᱟᱦᱮᱸᱫᱼᱟ ᱟᱫᱚ ᱵᱟᱝ ᱵᱟᱝᱛᱮ ᱦᱚᱲ ᱫᱚᱢᱮ ᱦᱚᱲ ᱡᱟᱣᱨᱟᱭᱮᱱ ᱜᱮᱭᱟ
ᱟᱫᱚ ᱪᱮᱫ ᱞᱮᱠᱟ ᱥᱟᱺᱜᱤᱧ ᱥᱟᱺᱜᱤᱧ ᱦᱚᱲ ᱠᱚ ᱦᱮᱡ ᱞᱮᱱᱟ ᱥᱮ ᱴᱚᱞᱟ ᱯᱟᱲᱟᱨ ᱨᱮᱱ ᱦᱚᱲ ᱠᱚᱜᱮ ᱟᱫᱚ ᱞᱟᱦᱟᱛᱮ ᱠᱷᱚᱱ ᱫᱚ ᱫᱤᱱ ᱡᱮᱛᱮ ᱜᱚᱴᱟ ᱠᱟᱱ ᱛᱟᱮᱭᱟ ᱥᱮᱨ ᱥᱮᱨᱢᱟ ᱥᱮᱨᱢᱟ ᱦᱩᱭᱩᱜᱼᱟ ᱛᱟᱣᱦᱮᱞᱮ ᱠᱷᱟᱱ ᱥᱟᱺᱜᱤᱧ ᱦᱚᱲ ᱠᱚ ᱦᱮᱡ ᱞᱮᱱ ᱜᱮᱭᱟ ᱯᱟᱞᱮᱱ
ᱦᱮᱸ ᱚᱱᱠᱟᱜᱮ ᱥᱮᱨᱢᱟ ᱥᱮᱨᱢᱟ ᱦᱩᱭᱮᱱ ᱜᱮᱭᱟ ᱟᱹᱰᱤ ᱥᱮᱨᱢᱟ ᱦᱩᱭᱮᱱᱟ ᱩᱱᱫᱚ ᱤᱧ ᱦᱚᱸ ᱟ. ᱣᱨᱤᱧ ᱡᱟᱱᱟᱢᱚᱜᱼᱟ ᱚᱱᱟ ᱢᱟᱲᱟᱝ ᱠᱷᱚᱱ ᱠᱷᱚᱱ ᱜᱮ ᱦᱩᱭᱩᱜ ᱛᱟᱦᱮᱸᱫᱼᱟ ᱟᱹᱰᱤ ᱥᱮᱨᱢᱟ ᱨᱮᱱᱟᱜ ᱯᱚᱨᱚᱵᱽ ᱜᱮ ᱠᱟᱱ ᱜᱮᱭᱟ ᱦᱚᱲ ᱫᱚ ᱦᱚᱲᱚᱜ ᱟᱠᱚ ᱥᱟᱺᱜᱤᱧ ᱠᱷᱚᱱ ᱦᱚᱸ ᱦᱚᱲ ᱠᱚ ᱦᱤᱡᱩᱜᱼᱟ ᱥᱮᱨᱢᱟ ᱨᱮᱱᱟᱜ ᱯᱚᱨᱚᱵᱽ ᱥᱮ ᱟᱨ ᱟᱹᱰᱤ ᱟᱹᱰᱤ ᱫᱤᱱ ᱠᱷᱚᱱᱜᱮ ᱦᱩᱭᱩᱜ ᱠᱟᱱᱟ ᱚᱱᱟ ᱫᱚ ᱡᱷᱚᱛᱚ ᱦᱚᱲ ᱜᱮᱠᱚ ᱴᱷᱟᱹᱣᱠᱟᱹ ᱟᱠᱟᱫᱟ ᱡᱮ ᱱᱚᱣᱟᱢ ᱱᱚᱣᱟ ᱢᱟᱦᱟ ᱨᱮ ᱱᱚᱰᱮ ᱱᱚᱝᱠᱟ ᱚᱱᱠᱟᱱ ᱢᱤᱫᱴᱟᱱ ᱟᱹᱰᱤ ᱢᱟᱨᱟᱝ ᱯᱚᱨᱚᱵᱽ ᱦᱩᱭᱩᱜᱼᱟ, ᱛᱟᱦᱚᱞᱮ ᱦᱚᱲ ᱫᱚᱠᱚ ᱦᱚᱲᱚ ᱦᱚᱲᱮᱱ ᱜᱮᱭᱟ ᱠᱚ ᱚᱱᱟᱜᱮ ᱵᱚᱛᱚᱨ ᱛᱟᱦᱮᱸ ᱠᱟᱱᱟ ᱩᱱᱟᱹᱜ ᱫᱟᱜ ᱮ ᱡᱟᱹᱲᱤ ᱠᱮᱫᱟ ᱛᱟᱦᱚᱞᱮ ᱦᱚᱲᱚᱜ ᱟᱠᱚ ᱥᱮ ᱵᱟᱝᱠᱚ ᱦᱚᱲᱚᱜᱼᱟ,
ᱚ ᱟᱨ ᱦᱚᱲᱮᱢ ᱜᱮᱭᱟ ᱵᱟᱝ
ᱟᱨᱠᱚ ᱦᱚᱲᱮᱧ ᱜᱮᱭᱟ ᱟᱨ ᱫᱚᱢᱮ ᱨᱟᱹᱥᱠᱟᱹ ᱦᱩᱭᱮᱱᱟ
ᱟᱫᱚ ᱟᱸᱡᱚᱢ ᱟᱸᱡᱚᱢ ᱫᱟᱹᱧ ᱪᱮᱛᱟ ᱜᱟᱯᱟ ᱥᱮ ᱢᱮᱭᱟᱝ ᱵᱩᱨᱩ ᱵᱚᱸᱜᱟ ᱦᱩᱭᱩᱜ ᱠᱟᱱᱟ ᱟᱫᱚ ᱤᱧᱦᱚᱸ ᱞᱟᱦᱟ ᱞᱟᱦᱟ ᱫᱚᱧ ᱪᱟᱞᱟᱣ ᱞᱮᱱᱟ ᱚᱱᱠᱟᱜᱮ ᱫᱚᱢᱮ ᱫᱟᱜ ᱠᱮᱫᱟ ᱛᱚ ᱟᱫᱚ ᱵᱷᱟᱜᱮᱭᱟ ᱵᱟᱝ ᱜᱮᱭᱟ ᱠᱷᱟᱱ ᱧᱮᱞ ᱦᱩᱭ ᱞᱮᱱᱟ ᱯᱳᱭᱞᱳ ᱫᱷᱟᱣ ᱤᱧ ᱥᱮᱱ ᱞᱮᱱᱟ ᱛᱤᱥᱥᱚ ᱞᱟᱦᱟ ᱛᱮᱫᱚ ᱵᱟᱹᱧ ᱥᱮᱱ ᱠᱟᱱ ᱜᱮᱭᱟ ᱟᱢᱫᱚ ᱛᱟᱦᱮ ᱛᱤᱱᱥᱮᱢ ᱪᱟᱞᱟᱣ ᱞᱮᱱᱟ ᱱᱚᱣᱟ ᱪᱮᱫ ᱞᱮᱠᱟ ᱢᱚᱱᱮᱮᱫᱟ ᱪᱟᱞᱟᱣ ᱠᱚᱨᱮᱱᱟᱜ,
ᱦᱮᱸ ᱤᱧ ᱫᱩᱧ ᱪᱟᱞᱟᱣ ᱟᱠᱟᱱ ᱜᱮᱭᱟ ᱦᱩᱭᱩᱜ ᱛᱤᱧᱟᱹ ᱯᱩᱱ ᱫᱷᱟᱣ ᱜᱟᱱ ᱦᱩᱭᱩᱜ ᱛᱤᱧᱟᱹ ᱤᱧᱤᱧ ᱪᱟᱞᱟᱣ ᱟᱠᱟᱱᱟ,
ᱳ
ᱵᱩᱨᱩᱧ ᱫᱮᱡ ᱟᱠᱟᱱᱟ ᱵᱩᱨᱩ ᱠᱷᱚᱱᱤᱧ ᱟᱬᱜᱚ ᱟᱠᱟᱱᱟ ᱯᱟᱛᱟ ᱚᱸᱰᱮ ᱯᱟᱛᱟ ᱞᱮᱠᱟ ᱟᱵᱚᱣᱟᱜ ᱯᱚᱨᱚᱵᱽ ᱵᱩᱨᱩ ᱵᱚᱸᱜᱟ ᱡᱟᱦᱟᱸ ᱠᱚ ᱢᱮᱱᱮᱫ ᱚᱸᱰᱮ ᱮᱱᱮᱡ ᱠᱚ ᱦᱩᱭᱩᱜ ᱜᱮᱭᱟ ᱚᱸᱰᱮ ᱚᱸᱰᱮ ᱢᱟᱛᱚ ᱟᱨᱚ ᱟᱹᱰᱤ ᱢᱟᱨᱟᱝ ᱯᱚᱨᱚᱵᱽ ᱠᱟᱱᱟ ᱚᱱᱟ ᱫᱚ,
ᱟ. ᱰᱤ ᱥᱟᱜᱤᱱ ᱥᱟᱜᱤᱱ ᱦᱚᱲ ᱠᱚ ᱦᱤᱡᱩᱜᱼᱟ ᱟᱫᱚ ᱟᱫᱚ ᱦᱮᱸ ᱞᱟᱹᱭ ᱛᱟᱞᱟᱝ
ᱟᱢᱮᱢ ᱛᱤᱱ ᱵᱟᱨᱮᱢ ᱥᱮᱱ ᱟᱠᱟᱱᱟ ᱟᱢᱫᱚ
ᱤᱧ ᱫᱚ ᱢᱤᱫ ᱫᱷᱟᱣ ᱤᱧ ᱥᱮᱱ ᱞᱮᱱᱟ ᱵᱟᱹᱧ ᱪᱟᱞᱟᱣ ᱞᱮᱱᱟ ᱟᱨ ᱢᱤᱫ ᱫᱷᱟᱣᱤᱧ ᱪᱟᱞᱟᱣᱱᱟ ᱛᱚᱠᱷᱚᱱ ᱜᱮ ᱫᱚᱢᱮ ᱦᱟᱱᱮ ᱫᱟᱜ ᱠᱮᱫᱟᱭ ᱟᱫᱚ ᱢᱟᱴ ᱢᱟᱴ ᱛᱮ ᱦᱚᱲ ᱫᱚᱢᱮ ᱠᱚ ᱞᱟᱹᱭᱤᱱ ᱠᱮᱫᱼᱟ ᱠᱚ ᱦᱮᱸ ᱟᱫᱚ ᱚᱱᱮ ᱢᱮ ᱵᱩᱨᱩ ᱦᱚᱸ ᱟᱨᱢᱤᱫ ᱴᱟᱝ ᱪᱮᱫ ᱪᱮᱫ ᱦᱩᱭᱩᱜ ᱫᱚ ᱯᱚᱨᱚᱵᱽ ᱮᱱᱮᱡ ᱠᱚ ᱦᱩᱭᱩᱜᱼᱫᱚ ᱚᱸᱰᱮ ᱪᱟ ᱟᱱ ᱟᱫᱚ ᱵᱟᱝᱞᱮ ᱪᱟᱞᱟᱣ ᱫᱟᱲᱮᱫᱟ ᱚᱸᱰᱮ ᱫᱚ
ᱚ ᱟᱪᱪᱷᱟ
ᱟᱯᱮ ᱥᱮᱫ ᱫᱚ ᱛᱟᱦᱚᱞᱮ ᱚᱱᱠᱟᱱ ᱢᱟᱨᱟᱝ ᱢᱟᱨᱟᱝ ᱯᱚᱨᱚᱵᱽ ᱫᱚ ᱪᱮᱫ ᱠᱚ ᱦᱩᱭᱩᱜ ᱜᱮᱭᱟ
ᱦᱮᱸ ᱟᱞᱮ ᱥᱩᱨ ᱥᱩᱯᱩᱨ ᱫᱚ ᱚᱱᱠᱟ ᱢᱟᱨᱟᱝ ᱢᱟᱨᱟᱝ ᱯᱚᱨᱚᱵ ᱠᱚ ᱵᱟᱝ ᱦᱩᱭᱩᱜ ᱜᱮᱭᱟ ᱚᱱᱮ ᱡᱟᱦᱟᱸ
ᱢᱟᱜ ᱢᱚᱬᱮ ᱠᱚᱜᱮ ᱵᱟᱦᱟ ᱯᱚᱨᱚᱵᱽ ᱠᱚ ᱦᱩᱭᱩᱜ ᱜᱮᱭᱟ ᱚᱱᱟ ᱠᱚ ᱟᱹᱛᱩ ᱟᱹᱛᱩ ᱜᱮ ᱚᱱᱟ ᱠᱚᱜᱮ ᱟᱫᱚ ᱵᱟᱝ ᱦᱩᱭᱩᱜ
ᱟᱞᱮ ᱥᱮᱫ ᱦᱚᱸ ᱢᱟᱜ ᱢᱚᱬᱮ ᱨᱮᱢᱟ ᱫᱚᱢᱮ ᱨᱟᱹᱥᱠᱟᱹ ᱦᱩᱭᱩᱜ ᱜᱮᱭᱟ ᱫᱚᱢᱮ ᱯᱮᱲᱟ ᱠᱚᱞᱮ ᱱᱮᱣᱛᱟ ᱠᱚᱣᱟ ᱚᱱᱠᱟᱜᱮ ᱫᱚᱢᱮ ᱨᱟᱹᱥᱠᱟᱹ ᱢᱟᱜ ᱢᱚᱬᱮ ᱨᱮᱦᱚᱸ ᱟᱯᱮ ᱥᱮᱫ ᱫᱚ ᱛᱟᱦᱚᱞᱮ ᱪᱮᱫ ᱞᱮᱠᱟ ᱟᱯᱮ ᱫᱚ ᱛᱤᱱᱟᱹᱜ ᱜᱟᱱ ᱪᱮᱫ ᱞᱮᱠᱟ ᱯᱮᱲᱟ ᱯᱮ ᱱᱮᱶᱛᱟ ᱠᱚᱜᱮᱭᱟ
ᱦᱮᱸ ᱟᱞᱮ ᱟᱞᱮ ᱟᱞᱮ ᱦᱚᱱ ᱠᱤᱪᱷᱩ ᱫᱤᱱ ᱢᱟᱲᱟᱝ ᱨᱮᱜᱮ ᱢᱟᱜ ᱢᱚᱬᱮ ᱫᱚ ᱪᱟᱵᱟᱭᱮᱱ ᱛᱟᱞᱮᱭᱟ ᱢᱟᱱᱮ ᱟᱢᱵᱟᱵᱚᱛᱤ ᱞᱟᱦᱟ ᱜᱮ ᱦᱮᱸ ᱩᱱ ᱞᱮᱫᱟᱞᱮ ᱵᱟᱞᱮ ᱢᱟᱜ ᱢᱟᱬᱮᱜ-ᱟ ᱟᱫᱚ ᱛᱟᱯᱚᱨᱮ ᱵᱚᱸᱜᱟ ᱵᱩᱨᱩ ᱪᱮᱫ ᱪᱚ ᱟᱫᱚ ᱢᱚᱱᱮ ᱵᱟᱲᱟ ᱠᱟᱛᱮᱫ ᱜᱮ ᱟᱫᱚ ᱢᱟᱜ ᱢᱚᱬᱮ ᱠᱟᱹᱢᱤ ᱥᱟᱹᱛ ᱥᱟᱯᱲᱟᱣ ᱞᱮᱱᱟ ᱟᱫᱚ ᱯᱨᱚᱛᱤ ᱵᱚᱪᱷᱚᱨ ᱜᱮ ᱯᱮᱲᱟ ᱫᱚᱞᱮ ᱱᱮᱶᱛᱟ ᱠᱚᱜᱮᱭᱟ ᱟᱫᱚ ᱱᱚᱣᱟ ᱫᱷᱟᱣ ᱫᱚ ᱚᱱᱮ ᱯᱚᱨᱚᱵᱽ ᱥᱩᱢᱩᱝ ᱥᱩᱢᱩᱝ ᱟᱫᱚ ᱚᱲᱟᱜ ᱠᱚᱨᱮ ᱦᱚᱸᱚ ᱵᱚᱸᱜᱟ ᱵᱩᱨᱩ ᱠᱚ ᱦᱮᱱᱟᱜ ᱠᱚᱛᱟ ᱠᱚᱣᱟ ᱯᱩᱡᱟᱹ ᱵᱟᱲᱟᱭᱟᱠᱚ ᱟᱫᱚ ᱠᱷᱩᱵ ᱮᱠᱴᱟ ᱵᱟᱝ ᱠᱚ ᱦᱮᱡ ᱞᱮᱱ ᱨᱮᱦᱚᱸ ᱦᱮᱡ ᱞᱮ ᱮᱱᱟ ᱠᱚ ᱟᱹᱰᱤ ᱠᱤᱪᱷᱩ ᱪᱷᱤᱴᱟᱹ ᱚᱲᱟᱜ ᱨᱮᱜᱮ ᱯᱮᱲᱟ ᱠᱚᱫᱚ ᱟᱨ ᱱᱚᱝᱠᱟ ᱛᱮᱜᱮ ᱚᱱᱟ ᱠᱟᱹᱢᱤ ᱫᱚ ᱥᱟᱹᱛ ᱥᱟᱯᱲᱟᱣ ᱦᱩᱭ ᱞᱮᱱᱟ
ᱩᱱᱠᱩ ᱥᱟᱹᱨᱫᱤ ᱠᱚ ᱵᱟᱥᱠᱮ ᱠᱚ ᱢᱟᱱᱟᱣ ᱦᱩᱭ ᱞᱮᱱᱟ